ᱦᱮᱸ ᱡᱚᱦᱟᱨ ᱜᱮ ᱜᱚᱝᱠᱮ᱾ ᱦᱮᱸ ᱪᱮᱜ ᱵᱮᱱ ᱪᱤᱠᱟᱹᱭᱼᱟ ᱛᱟᱦᱚᱞᱮ?
ᱪᱮᱜ ᱦᱚᱸ ᱵᱟᱝᱜᱮ ᱚᱲᱟᱜ ᱠᱚᱨᱮ ᱜᱮ ᱫᱩᱲᱩᱵ ᱵᱟᱲᱟ ᱦᱩᱭ ᱠᱟᱱᱟ ᱱᱤᱛᱚᱜ ᱫᱚ᱾
ᱟᱪᱪᱷᱟ ᱟᱪᱪᱷᱟ ᱛᱟᱦᱚᱞᱮ ᱪᱮᱜ ᱠᱚ ᱞᱟᱹᱭᱟ ᱡᱚᱢ ᱠᱚᱫᱚ ᱦᱩᱭᱱᱟ ᱥᱮ ᱵᱟᱝ?
ᱡᱚᱢ ᱠᱚᱫᱚ ᱦᱟᱸᱜ ᱟᱹᱣᱨᱤ ᱦᱩᱭᱩᱜᱼᱟ᱾
ᱟᱪᱪᱷᱟ ᱟᱪᱪᱷᱟ ᱟᱹᱣᱨᱤ ᱡᱚᱢ ᱦᱩᱭᱩᱜᱼᱟ ᱡᱚᱢ ᱦᱩᱭᱩᱜᱼᱟ ᱢᱤᱫ ᱜᱷᱟᱹᱲᱤᱜ ᱯᱚᱨᱮ ᱦᱟᱸᱜ᱾
ᱢᱟ ᱟᱪᱪᱷᱟ,
ᱦᱩᱸ ᱦᱩᱸ ᱛᱟᱦᱞᱮ ᱱᱤᱛ ᱫᱚ ᱪᱮᱫ ᱱᱤᱭᱟᱹ ᱞᱟᱝ ᱜᱚᱞᱯᱚᱭᱟ ᱢᱟᱱᱮ ᱪᱮᱜ ᱤᱫᱤ ᱠᱟᱛᱮᱜ ᱜᱟᱯᱟᱞᱢᱟᱨᱟᱣ ᱞᱮᱠᱷᱟᱱ
ᱢᱟ ᱟᱵᱮᱱ ᱜᱮ ᱞᱟᱹᱭ ᱛᱟᱞᱟᱵᱮᱱ ᱚᱠᱟᱴᱟᱜ
ᱟᱪᱪᱷᱟ ᱟᱪᱪᱷᱟ ᱱᱮᱛᱳ ᱟᱪᱪᱷᱟ, ᱮᱸ ᱱᱮᱛᱟᱨ ᱫᱚ ᱧᱮᱞᱚᱜᱚᱜ ᱠᱟᱱᱟ ᱮᱸ
ᱩᱸ
ᱟᱞᱟᱝ ᱟᱵᱚ ᱫᱚ ᱟᱨ ᱵᱚᱱ ᱞᱟᱹᱴᱩ ᱠᱟᱱᱟ ᱱᱤᱛᱚᱜ ᱫᱚ ᱜᱤᱫᱽᱨᱟᱹ ᱠᱚ ᱦᱟᱸᱜ ᱚᱱᱠᱟ ᱯᱟᱹᱦᱤᱞ ᱞᱮᱠᱟ ᱫᱚ ᱵᱟᱠᱚ ᱠᱷᱮᱞ ᱠᱟᱱᱟ᱾ ᱡᱟᱦᱟᱸ ᱞᱮᱠᱟ ᱯᱟᱹᱦᱤᱞ ᱠᱷᱮᱞ ᱠᱚ ᱢᱮᱱᱟᱜᱼᱟ ᱦᱳᱭᱛᱚ ᱱᱮᱛᱟᱨ ᱜᱤᱫᱽᱨᱟᱹ ᱫᱚ ᱚᱱᱟ ᱠᱚᱫᱚ ᱵᱟᱲᱟᱭ ᱜᱮ ᱵᱟᱠᱚ ᱵᱟᱲᱟᱭᱟ ᱡᱮ,
ᱵᱟ ᱦᱩᱸ ᱦᱩᱸ᱾
ᱛᱚ ᱚᱱᱟ ᱤᱫᱤ ᱠᱟᱛᱮᱜ ᱜᱮᱞᱟᱝ ᱜᱟᱞᱢᱟᱨᱟᱣᱟ ᱦᱮᱸᱥᱮ ᱵᱟᱝ᱾
ᱦᱩᱸ ᱚᱱᱟ ᱦᱚᱸ ᱴᱷᱤᱠ ᱜᱮᱭᱟ᱾
ᱦᱩᱸ ᱟᱪᱪᱷᱟ ᱮᱸᱯ ᱯᱟᱹᱦᱤᱞ ᱟᱵᱮᱱ ᱚᱱᱠᱟ ᱪᱮᱜ ᱠᱚᱵᱮᱱ ᱠᱷᱮᱞ ᱵᱟᱲᱟ ᱟᱠᱟᱜᱼᱟ ᱦᱩᱰᱤᱧ ᱨᱮ ᱟᱨᱠᱤ ᱡᱟᱦᱟᱸ ᱫᱚ ᱦᱚᱭᱛᱚ ᱵᱤᱱ ᱫᱤᱥᱟᱹᱭᱮᱫᱟ? ᱮᱠᱷᱚᱱᱳ ᱵᱤᱱ ᱩᱭᱦᱟᱹᱨ ᱜᱮᱭᱟ ᱡᱮ ᱵᱟᱝ ᱠᱟᱹᱴᱤᱜ ᱨᱮ ᱪᱮᱜ ᱞᱮᱠᱟ ᱠᱷᱮᱞ ᱦᱩᱭᱩᱜ ᱛᱟᱦᱮᱸᱼᱟ᱾
ᱦᱩᱸ, ᱠᱷᱮᱞ ᱫᱚ ᱦᱟᱸᱜ ᱢᱤᱜᱴᱮᱱ ᱞᱤᱧ ᱠᱷᱮᱞᱳᱜ ᱠᱟᱱᱟ ᱪᱮᱫ ᱪᱚᱠᱚ ᱠᱚ ᱢᱮᱛᱟᱜ ᱠᱟᱱ ᱛᱟᱦᱮᱸᱱᱟ ᱵᱟᱞᱤᱧ ᱫᱤᱥᱟᱹᱭᱮᱫᱟ ᱰᱟᱹᱲᱠᱟᱹ ᱪᱮᱜ ᱪᱚ ᱠᱚ ᱢᱮᱛᱟᱜ
ᱫᱟᱹᱲᱭᱟᱹ ᱫᱟᱹᱲᱭᱟᱹ ᱢᱤᱜᱴᱮᱱ ᱠᱷᱮᱞ ᱛᱟᱦᱮᱸ ᱠᱟᱱᱟ ᱦᱮᱸ,
ᱦᱳᱭ ᱢᱟᱱᱮ ᱮᱠᱴᱩ ᱰᱤᱯᱷᱟᱨᱮᱱᱴ ᱴᱟᱭᱤᱯ ᱛᱟᱦᱮᱸ ᱠᱟᱱᱟ ᱟᱨᱠᱤ ᱮᱠᱴᱩ ᱢᱟᱱᱮ᱾
ᱦᱮᱸ
ᱛᱚ ᱟᱞᱟᱫᱟ ᱧᱚᱜᱼᱟ ᱚᱱᱟ ᱫᱚ ᱠᱷᱮᱞ ᱫᱚ ᱟᱨᱠᱤ᱾
ᱦᱮᱸ ᱮᱸ
ᱦᱳᱭ ᱤᱱᱟ. ᱜᱮᱞᱤᱧ ᱫᱤᱥᱟᱹᱭᱮᱫᱟ ᱟᱨᱠᱤ ᱠᱷᱟᱭ ᱮᱢᱱᱤ ᱤᱭᱟ. ᱠᱚᱢᱟ ᱱᱮᱛᱟᱨ ᱠᱚ ᱠᱷᱮᱞᱚᱜ ᱠᱟᱱ ᱜᱮᱭᱟ ᱵᱟ ᱡᱟᱦᱟᱸ ᱠᱚ ᱢᱮᱛᱟᱜ ᱠᱟᱱᱟ ᱵᱤᱞᱤ ᱠᱩᱢᱲᱩ᱾
ᱦᱩᱸ ᱦᱩᱸ ᱦᱩᱸ᱾
ᱚᱱᱟ ᱠᱚᱫᱚ ᱟᱞᱮ ᱥᱮᱜ ᱫᱚ ᱠᱷᱹᱮᱞ ᱵᱟᱲᱟᱜ ᱠᱟᱱ ᱜᱮᱭᱟ ᱦᱟᱸᱜ ᱱᱮᱛᱟᱨ ᱧᱮᱞᱚᱜ ᱠᱟᱱᱟ ᱜᱤᱫᱽᱨᱟᱹ ᱠᱚ᱾
ᱦᱮᱸ ᱰᱤᱢ ᱟᱞᱮ ᱥᱮᱫᱨᱮ ᱰᱤᱢ ᱪᱩᱨᱤ ᱠᱚ ᱞᱟᱹᱭ ᱜᱮᱭᱟ ᱚᱱᱟ᱾ ᱚᱱᱟᱜ ᱨᱮᱱᱟᱜ ᱡᱟᱦᱟᱸ ᱵᱤᱱ ᱞᱟᱹᱭ ᱦᱮᱸ ᱫᱮᱠᱩᱛᱮ ᱟᱯᱮ ᱥᱮᱜ ᱫᱚ ᱦᱟᱸᱜ᱾
ᱦᱩᱸ, ᱟᱫᱚ ᱚᱱᱟ ᱠᱚᱫᱚ ᱦᱟᱸᱜ ᱚᱱᱟᱜᱮ ᱫᱤᱥᱟᱹ ᱚᱱᱟ ᱫᱚ ᱮᱠᱴᱩ ᱵᱟᱝᱠᱚ ᱠᱷᱮᱞᱳᱜ ᱠᱟᱱᱟ ᱱᱮᱛᱟᱨ ᱫᱚ ᱚᱱᱟ ᱠᱚᱫᱚ ᱢᱟᱱᱮ ᱦᱚᱭ ᱵᱟᱝᱠᱚ ᱵᱟᱲᱟᱭ ᱪᱚ ᱵᱟᱝ ᱫᱚ ᱵᱟᱝ ᱠᱚ ᱠᱷᱮᱞᱳᱜ ᱠᱟᱱ ᱪᱮᱜ ᱪᱚᱝ᱾
ᱵᱟ ᱵᱟᱝ ᱚᱱᱟ ᱫᱚ ᱱᱮᱛᱟᱨ ᱫᱚ ᱦᱟᱸᱜ ᱜᱤᱫᱽᱨᱟᱹ ᱧᱚᱜ ᱡᱩᱫᱤ ᱵᱤᱱ ᱠᱩᱞᱤ ᱠᱚᱣᱟ ᱡᱮ ᱫᱟᱹᱨᱭᱟ. ᱠᱷᱮᱞ ᱠᱚᱯᱮ ᱵᱟᱲᱟᱭᱟ ᱵᱟᱠᱚ ᱵᱟᱲᱟᱭᱟ ᱚᱱᱟ ᱫᱚ ᱦᱟᱸᱜ᱾
ᱦᱩᱸ,
ᱦᱩᱸ ᱡᱮᱢᱚᱱ ᱯᱟᱹᱦᱤᱞ ᱚᱱᱠᱟ ᱠᱷᱮᱞᱜ ᱛᱮ ᱟᱹᱰᱤ ᱪᱮᱦᱨᱟ ᱢᱟᱱᱮ ᱚᱱᱟ ᱪᱮᱜᱠᱟ ᱢᱤᱜᱦᱚᱲ ᱫᱚ ᱰᱷᱚᱞ ᱞᱮᱠᱟᱭ ᱛᱟᱦᱮᱸᱱ ᱛᱟᱦ ᱥᱮ ᱵᱟᱝ, ᱛᱟᱞᱟ ᱛᱟᱞᱟᱛᱮ ᱰᱷᱚᱞ ᱰᱷᱚᱞ ᱫᱚ ᱵᱟᱝ ᱡᱟᱢᱲᱩ ᱠᱚ ᱢᱮᱛᱟᱭᱟ ᱩᱱᱫᱚ᱾
ᱦᱮᱸ ᱦᱮᱸ,
ᱛᱟᱞᱟ ᱛᱟᱞᱟᱛᱮ ᱩᱱᱤ ᱫᱚ ᱟᱹᱪᱩᱨᱚᱜᱟᱭ ᱡᱟᱦᱟᱸ ᱪᱟᱨᱠᱚᱱᱤᱭᱟ ᱫᱟᱜᱽ ᱛᱟᱦᱮᱸᱱᱟ ᱥᱚᱡᱷᱮ
ᱦᱩᱸ
ᱟᱨ ᱵᱩᱞᱩᱝ ᱟᱹᱛᱠᱤᱨ ᱪᱟᱞᱟᱜ ᱦᱩᱭᱩᱜᱼᱟ ᱢᱟᱱᱮ ᱩᱱᱠᱩ ᱴᱷᱮᱱ ᱵᱟᱝ ᱡᱚᱴᱮᱫᱚᱜ ᱦᱚᱭᱳᱜᱼᱟ ᱚᱱᱮ ᱜᱷᱮᱨᱟ ᱠᱚᱢᱟᱭ᱾
ᱦᱩᱸ ᱦᱩᱸ ᱦᱩᱸ
ᱚᱱᱟ ᱵᱷᱤᱞᱠᱤ ᱠᱟᱛᱮᱜ ᱩᱱᱤ ᱮᱲᱮ ᱛᱟᱵ ᱢᱟᱱᱮ ᱵᱤᱨᱟᱴ ᱠᱷᱮᱞ ᱦᱚᱭᱳᱜ ᱛᱟᱦᱮᱸ ᱦᱮᱥᱮ᱾
ᱦᱩᱸ ᱦᱩᱸ ᱦᱩᱸ
ᱦᱩ ᱟᱹᱰᱤ ᱪᱮᱦᱨᱟ ᱟᱨᱚ ᱚᱱᱟ ᱡᱮᱢᱚᱱ ᱦᱩᱦᱩ ᱪᱩᱠᱩ ᱠᱚ᱾
ᱚᱱᱟ ᱫᱚ ᱢᱟᱱᱮ ᱮᱠᱴᱩ ᱰᱷᱮᱨ ᱦᱚᱲ ᱠᱚ ᱞᱟᱜᱼᱟ ᱟᱠᱷᱤᱨ ᱨᱮ ᱟᱨᱠᱤ᱾
ᱦᱩᱸ ᱰᱷᱮᱨ ᱦᱚᱲ ᱠᱚ ᱞᱟᱜᱟᱜᱼᱟ ᱵᱟᱨ ᱫᱚᱞ ᱛᱟᱦᱮᱱᱟᱢ ᱛᱚ᱾
ᱦᱮᱸ ᱵᱟᱨ ᱫᱚᱞ ᱛᱟᱦᱮᱱᱟ ᱦᱮᱸ᱾
ᱦᱩᱸ ᱟᱹᱰᱤ ᱪᱮᱨᱦᱟ ᱟᱨ ᱛᱟᱯ᱾ ᱯᱷᱳᱨ ᱡᱩᱫᱤᱵᱤᱱ ᱞᱟᱹᱭᱟ ᱱᱚᱣᱟ ᱤᱭᱟᱹ ᱠᱷᱮᱞ ᱮ᱾ ᱞᱟᱹᱴᱷᱤ ᱠᱷᱮᱞ ᱠᱩᱪᱩᱠᱩ᱾
ᱦᱮᱸ ᱠᱳᱦᱩᱪᱩᱠᱩ ᱠᱳᱦᱩᱪᱩᱠᱩ ᱠᱚ ᱱᱮᱛᱟᱨ ᱠᱚ ᱠᱷᱮᱞᱳᱜ ᱜᱮᱭᱟ ᱜᱤᱫᱽᱨᱟᱹ ᱦᱮᱸ ᱦᱮᱸ᱾
ᱮ ᱢᱟᱱᱮ ᱞᱟᱦᱟ ᱛᱮᱫᱚ ᱟᱵᱚ ᱴᱷᱮᱱ ᱫᱚ ᱢᱳᱵᱟᱭᱤᱞ ᱠᱚᱫᱚ ᱵᱟᱝ ᱛᱟᱦᱮᱸ ᱠᱟᱱᱟ ᱩᱱ ᱫᱚ ᱧᱮᱞ ᱵᱮᱱ᱾ ᱠᱷᱮᱞ ᱨᱮᱜᱮ ᱫᱤᱱ ᱵᱚᱱ ᱫᱤᱱ ᱢᱟᱱᱮ ᱚᱱᱟ ᱚᱠᱛᱚ ᱵᱚᱱ ᱯᱟᱨᱚᱢ ᱟᱹᱜᱩ ᱟᱠᱟᱟᱜᱼᱟ᱾
ᱦᱮᱸ ᱚᱱᱟᱠᱛᱚ ᱛᱟᱯᱚᱨ ᱚᱱᱟᱛᱮ ᱟᱹᱰᱤ ᱥᱳᱚᱢᱚᱭ ᱪᱟᱞᱟᱜ᱾ ᱠᱟᱴᱟᱜ ᱠᱟᱱ ᱛᱟᱦᱮᱱᱟ ᱦᱚᱭᱛᱚ ᱤᱥᱠᱩᱞ ᱠᱷᱚᱡ ᱦᱮᱡ ᱦᱩᱭ ᱮᱱᱟ ᱛᱟᱦᱚᱞᱮ ᱚᱱᱟ ᱠᱷᱮᱞ ᱫᱷᱩᱨᱟᱹᱣ ᱦᱩᱭ ᱮᱱᱟ᱾
ᱦᱳᱭ ᱦᱳᱭ ᱮᱠᱫᱚᱢ ᱠᱷᱮᱞ ᱟᱨ ᱪᱤᱠᱪᱤᱠᱤ ᱵᱚᱞ ᱵᱮᱱ ᱠᱷᱮᱞ ᱵᱟᱲᱟ ᱠᱟᱫᱟ ᱥᱮ ᱵᱟᱝ᱾
ᱮᱠᱫᱚᱢ ᱮᱠᱫᱚᱢ
ᱟᱪᱪᱷᱟ ᱟᱪᱪᱷᱟ ᱚᱱᱠᱟ ᱜᱮ᱾ ᱱᱤᱡᱮ ᱦᱚᱸ ᱥᱤᱥᱠᱩᱞ ᱠᱷᱚᱱᱟᱜ ᱦᱮᱡ ᱦᱩᱭ ᱮᱱᱟ ᱵᱮᱜᱽ ᱫᱚᱦᱚ ᱟᱨ᱾ ᱫᱟᱹᱲ ᱚᱰᱩᱝ᱾
ᱦᱩᱸ ᱠᱤᱱᱛᱩ ᱮᱠᱷᱚᱱ ᱫᱚ ᱜᱤᱫᱽᱨᱟᱹ ᱠᱚᱛ ᱥᱮ ᱢᱳᱵᱟᱭ ᱨᱮᱠᱚ ᱟᱥ᱾ ᱞᱟᱹᱠᱛᱤᱜ ᱠᱟᱱᱟ ᱥᱮ ᱡᱟᱠᱮ ᱤᱥᱠᱩᱞᱮ ᱪᱟᱞᱟᱜ ᱠᱟᱱᱟ ᱢᱤᱫ ᱾ ᱥᱟᱛ ᱜᱷᱚᱱᱴᱟ ᱜᱟᱱ ᱠᱟᱹᱴᱤᱡ ᱜᱤᱫᱽᱨᱟᱹ ᱯᱨᱟᱭᱢᱟᱨᱤ ᱤᱥᱠᱩᱞ ᱨᱮ ᱦᱮᱡ ᱠᱟᱛᱮ᱾ ᱚᱱᱟ ᱢᱳᱵᱟᱭᱤᱞ ᱨᱮᱠᱚ ᱤᱭᱟᱹᱭᱱᱟ ᱞᱟᱜᱟᱣᱱᱟ ᱠᱚ᱾ ᱢᱟᱱᱮ ᱵᱮᱥᱤᱨ ᱵᱷᱟᱜᱽ ᱥᱚᱢᱚᱭ ᱜᱮ ᱢᱳᱵᱟᱭᱤᱞ ᱨᱮ ᱮᱚᱨ ᱠᱷᱮᱞ ᱠᱚᱫᱚ ᱚᱱᱟ ᱠᱚᱫᱚ ᱦᱟᱸᱜ ᱵᱟᱭ ᱠᱷᱮᱞᱞᱜ ᱠᱟᱱᱟ ᱫᱚᱢᱮ ᱫᱚ᱾
ᱵᱟᱝ ᱵᱟᱝ ᱢᱤᱫᱴᱮᱱ ᱡᱟᱦᱟᱸ ᱦᱚᱲᱢᱚ ᱵᱷᱟᱜᱤ ᱛᱟᱦᱮᱱᱟ ᱥᱮ ᱵᱟᱝ ᱫᱟᱹᱲ ᱵᱟᱲᱟᱟᱭ ᱦᱩᱭᱩᱜ᱾ ᱛᱟᱦᱮᱱᱟ ᱥᱮ ᱩᱱᱫᱚ ᱦᱚᱲᱢᱚ ᱦᱚᱸ ᱵᱷᱟᱜᱮ ᱛᱟᱦᱮᱱ ᱛᱟᱦᱮᱸᱼᱟ᱾ ᱱᱮᱛᱟᱨ ᱫᱚ ᱦᱟᱱᱮ ᱚᱲᱟᱜ ᱨᱮ ᱫᱩᱲᱩᱵ ᱫᱩᱲᱩᱵ ᱛᱮ ᱢᱳᱵᱟᱭᱤᱞ᱾
ᱦᱩᱸ
ᱟᱨ ᱧᱮᱞ ᱵᱮᱱ ᱠᱟᱹᱴᱤᱡ ᱠᱷᱚᱱᱟᱜ ᱡᱩᱫᱤ ᱢᱤᱫᱴᱮᱱ ᱜᱤᱫᱽᱨᱟᱹ ᱢᱳᱵᱟᱭᱤᱞ᱾ ᱩᱭᱩᱝᱼᱟ ᱡᱟᱦᱟᱸ ᱢᱳᱵᱟᱭᱤᱞ ᱨᱮᱱᱟᱜ ᱢᱤᱫᱴᱮᱱ ᱯᱟᱣᱟᱨ ᱴᱟᱜ ᱢᱮᱫ ᱨᱮ ᱞᱟᱜᱟᱜᱼᱟ ᱵᱟᱝ᱾ ᱚᱸᱰᱮ ᱟᱜ ᱢᱤᱫᱴᱟᱝ ᱠᱷᱚᱛᱤᱭᱟ ᱢᱮᱫ ᱨᱮᱱᱟᱜ ᱦᱮᱸ ᱟᱹᱰᱤ ᱜᱮ ᱠᱷᱚᱛᱤᱭᱟᱭ᱾
ᱢᱮᱫ ᱠᱚ ᱥᱮᱨᱚᱠᱚᱢ ᱵᱟᱝ ᱤᱭᱟᱹ ᱠᱚᱜᱼᱟ ᱥᱮ ᱛᱟᱦᱚᱞᱮ ᱟᱫᱚ ᱩᱱᱤ ᱫᱚ ᱢᱮᱫ ᱨᱮ ᱤᱯᱷᱮᱠᱴ᱾ ᱵᱟᱲᱟᱭᱟ ᱚᱱᱟᱫᱚ
ᱮᱠᱫᱚᱢ ᱧᱮᱞ ᱢᱮ ᱦᱜ ᱢᱩᱪᱟᱹᱫ ᱨᱮ ᱟᱹᱨᱤ ᱦᱟᱨᱟ ᱨᱮᱜᱮ ᱧᱮᱞ ᱪᱚᱥᱢᱟ ᱦᱚᱨᱚᱜ ᱠᱟᱛᱮᱜ᱾ ᱛᱟᱦᱮᱸ ᱞᱟᱜᱟᱭᱟ ᱥᱮ ᱵᱟᱝ᱾
ᱦᱩᱸ
ᱚᱱᱠᱟ ᱠᱚ ᱮᱴᱠᱮᱴᱚᱬᱮ ᱧᱮᱞ ᱫᱟᱲᱮᱜᱭᱟᱜ ᱜᱮᱭᱟ᱾
ᱤᱭᱟᱹ ᱵᱮᱱ ᱠᱷᱮᱞ ᱠᱟᱱᱟ ᱥᱮ ᱵᱟᱝ ᱚᱱᱟ ᱤᱭᱟᱹ ᱥᱮ ᱤᱭᱟᱹ ᱪᱮᱫ ᱠᱚ ᱢᱮᱛᱟ ᱾ ᱠᱚ ᱦᱤᱲᱤᱧ ᱠᱮᱫᱟ ᱥᱮ ᱜᱩᱴᱷᱤ ᱠᱚ ᱡᱩᱛ ᱠᱚᱫ ᱟᱨ ᱠᱚ ᱪᱟᱯᱟᱫ ᱠᱚᱫᱚ᱾
ᱪᱮᱫ ᱠᱟ
ᱯᱤᱴᱩ ᱥᱮ ᱪᱮᱫ ᱢᱮᱛᱟᱜ ᱫᱟ᱾
ᱦᱮᱸ ᱦᱮᱸ ᱵᱤᱴᱩᱵᱚᱞ ᱵᱤᱴᱩᱵᱚᱞ ᱦᱮᱸ ᱚᱱᱟ ᱦᱟᱰᱤᱧ ᱧᱚᱜ ᱵᱚᱞ ᱵᱮᱱᱟᱣ ᱠᱟᱛᱮ ᱪᱷᱟᱯᱟ ᱠᱚ ᱦᱩᱭᱩᱜᱼᱟ ᱛᱚ᱾
ᱦᱮᱸ ᱦᱮᱸ, ᱩᱱᱠᱩ ᱩᱱᱠᱩ ᱤᱭᱟᱹ ᱵᱚᱞ ᱠᱚ ᱤᱭᱟᱹ ᱫᱚᱦᱚ ᱠᱟᱠᱚᱣᱟ᱾
ᱚ ᱦᱟᱱᱮ ᱤᱭᱟᱹ ᱠᱟᱨᱛᱤᱠ ᱞᱮᱠᱟᱱ ᱠᱚ ᱪᱟᱯᱟᱛ ᱦᱩᱭᱩᱜ-ᱟ, ᱦᱮᱸ ᱦᱮᱸ ᱦᱩᱸ ᱦᱩᱸᱸ ᱚᱱᱟ ᱦᱚᱸ ᱠᱷᱮᱞ ᱵᱟᱲᱟ ᱦᱩᱭ ᱠᱟᱱᱟ ᱾ ᱚᱱᱟ ᱦᱚᱸ ᱠᱷᱮᱞ ᱵᱟᱲᱟ ᱦᱩᱭ ᱠᱟᱱᱟ᱾
ᱦᱩᱸ᱾
ᱛᱟᱯᱚᱨ ᱞᱟᱴᱷᱤ ᱠᱷᱮᱞ ᱚᱱᱟ ᱞᱟᱴᱷᱤ ᱦᱚᱴᱟᱜ ᱤᱫᱤ ᱦᱩᱭᱩᱜ-ᱟ᱾
ᱦᱮᱸ ᱦᱮᱸ ᱚᱱᱟ ᱠᱚᱦᱚᱸ ᱠᱷᱮᱞ ᱵᱟᱲᱟ ᱦᱳᱭ ᱠᱟᱱᱟ, ᱦᱩᱸ᱾
ᱞᱟᱦᱟ ᱛᱮᱱᱟᱜ ᱦᱩᱰᱤᱧ ᱩᱢᱮᱨ ᱠᱚᱫᱚ ᱟᱰᱤ ᱵᱷᱟᱜᱮ ᱛᱮᱜᱮ ᱠᱟᱴᱟᱣ ᱟᱠᱟᱱᱟ, ᱢᱚᱱᱮ ᱦᱩᱭᱩᱜ-ᱟ ᱱᱤᱛ ᱱᱮᱛᱟᱨ ᱦᱚᱸ ᱡᱮ ᱚᱱᱟ ᱚᱱᱟ ᱫᱤᱱ ᱨᱮ ᱨᱩᱣᱟᱹᱲ ᱪᱟᱞᱟᱣ ᱞᱮᱱᱠᱷᱟᱱ ᱛᱤᱱᱟᱹᱜ ᱪᱚ ᱨᱟᱹᱥᱠᱟᱹᱧ ᱛᱟᱦᱮᱸ ᱠᱚᱜ-ᱟ, ᱦᱮᱸ ᱥᱮ ᱵᱟᱝ?
ᱦᱮᱸ ᱦᱩᱸ ᱠᱤᱱᱛᱩ ᱚᱱᱟ ᱠᱚᱫᱚ ᱱᱮᱛᱟᱨ ᱫᱚ ᱵᱟᱝ ᱠᱚ ᱠᱷᱮᱞᱚᱜ ᱠᱟᱱᱟ᱾
ᱵᱟᱝ ᱵᱟᱝ ᱚᱱᱟ ᱠᱚᱫᱚ ᱱᱮᱛᱟᱨ ᱫᱚ ᱟᱫᱚ ᱵᱟᱝ ᱪᱟᱵᱟ ᱦᱮᱡᱱᱟ ᱚᱱᱟ᱾ ᱠᱚᱫᱚ ᱦᱟᱜ ᱱᱮᱛᱟᱨ ᱨᱮᱱ ᱜᱤᱫᱽᱨᱟᱹᱫᱚ ᱚᱱᱟ ᱛᱮᱫ ᱫᱚ ᱵᱟᱠᱚ ᱵᱟᱰᱟᱭᱟᱺ
ᱚᱱᱟ ᱫᱚ ᱚᱝᱠᱟ ᱠᱷᱩᱵ ᱠᱚᱢ ᱠᱚ ᱠᱷᱮᱞᱳᱜ ᱠᱟᱱᱟ ᱟᱨᱠᱤ ᱚᱱᱟ ᱠᱚᱫᱚ ᱵᱟᱝ ᱠᱚ ᱠᱷᱮᱞᱚᱜ ᱠᱟᱱᱟ, ᱤᱭᱟᱹ ᱠᱚᱵᱮᱱ ᱠᱷᱮᱞ ᱵᱟᱲᱟ ᱥᱮ ᱴᱤᱨ ᱵᱮᱱ ᱠᱷᱮᱞ ᱵᱟᱲᱟ ᱠᱟᱫᱟ ᱴᱤᱨ
ᱦᱮᱸ ᱴᱤᱨ ᱦᱚᱸ ᱠᱷᱮᱞ ᱵᱟᱲᱟ ᱦᱩᱭ ᱠᱟᱱᱟ᱾
ᱴᱤᱨᱰᱟᱝ ᱱᱮᱛᱟᱨᱚᱝ ᱠᱚ ᱠᱷᱮᱞᱳᱜ ᱠᱟᱱᱟ ᱜᱤᱫᱽᱨᱟᱹ ᱠᱚ ᱧᱮᱞᱮᱫ ᱠᱚᱣᱟᱞᱤᱧ, ᱟᱨ ᱴᱤᱨ ᱛᱮᱫᱚ ᱵᱟᱝ ᱚᱱᱟ ᱤᱭᱟᱹᱛᱮ᱾ ᱪᱮᱫ ᱠᱚᱪᱚᱝ ᱚᱱᱟ ᱤᱭᱟᱹᱛᱮ ᱦᱤᱸᱥᱟᱹᱵᱽ
ᱦᱮᱸ ᱥᱤᱥᱟᱹ ᱛᱮᱦᱚᱸ ᱟᱨ ᱦᱚᱸᱜ ᱚᱝᱠᱟ ᱠᱟᱴ ᱨᱮᱱᱟᱜ ᱛᱮᱦᱚᱸ ᱾
ᱠᱟᱴ ᱨᱮᱱᱟᱜ ᱫᱚ ᱵᱟᱡᱟᱣ ᱟᱱᱤᱜ-ᱟ ᱾ ᱥᱮ ᱟᱨ ᱥᱤᱨᱮᱯ ᱵᱟᱝ ᱵᱟᱡᱟᱭ ᱚᱱᱟ ᱛᱮᱠᱚ ᱠᱷᱮᱞᱳᱜ ᱠᱟᱱᱟ ᱧᱮᱞᱮᱜ ᱠᱚᱣᱟᱞᱤᱧ ᱵᱟᱲᱜᱮ ᱠᱚᱨᱮ ᱾
ᱡᱟᱦᱟᱸ ᱵᱚᱱ ᱠᱟᱹᱣᱩᱱᱴ ᱛᱟᱦᱮᱸ ᱟᱨᱠᱤ, ᱚᱱᱟ ᱰᱟᱝ ᱛᱮ ᱯᱳᱭᱞᱳ ᱚᱱᱟ ᱦᱳᱲᱳ ᱛᱮ ᱥᱤᱯ ᱴᱤᱯᱤᱱ ᱛᱮ ᱚᱱᱟ ᱠᱚᱵᱤᱱ ᱚᱱᱠᱟ ᱢᱟᱯ ᱵᱟᱲᱟ ᱠᱟᱜ-ᱟ ᱵᱤᱱ?
ᱪᱮᱫ ᱞᱮᱠᱟ?
ᱛᱤᱱᱟᱹᱜ ᱢᱟᱱᱮ ᱚᱱᱟ ᱰᱟᱝ ᱛᱮ ᱛᱤᱱᱟᱹᱜ ᱰᱟᱝ ᱴᱤᱨ ᱰᱟᱝᱨᱤᱵᱤᱱ ᱫᱚᱦᱚ ᱫᱟᱲᱮᱭᱟᱭᱟ ᱾ ᱚᱱᱠᱟ ᱴᱩᱷᱠᱟᱹᱣ ᱴᱷᱩᱠᱟᱹᱣ ᱛᱮ ᱾ ᱟᱫᱚ ᱡᱩᱫᱤ ᱟᱹᱰᱤ ᱵᱟᱨ ᱵᱮᱱ ᱫᱟᱲᱮᱭᱟᱜᱼᱟ, ᱟᱫᱚ ᱚᱱᱠᱟ ᱢᱤᱫᱴᱮᱱ ᱢᱤᱫᱴᱮᱱ ᱢᱮᱱᱟᱜ-ᱟ ᱾ ᱡᱮᱢᱚᱱ ᱦᱚᱭᱛᱚ ᱯᱮ ᱛᱤᱱ ᱫᱷᱟᱣ ᱵᱤᱱ ᱡᱩᱫᱤ ᱯᱮ ᱫᱷᱟᱣ ᱵᱤᱱ ᱴᱷᱚᱠᱨᱟᱣ ᱫᱟᱲᱮᱭᱟᱫᱮᱭᱟ᱾ ᱛᱟᱦᱚᱞᱮ ᱦᱚᱭᱛᱚ ᱥᱤᱯ ᱴᱤᱯᱤᱱ ᱛᱤᱵᱤᱱ ᱢᱟᱯᱟ ᱩᱱᱫᱚ ᱾ ᱚᱱᱮ ᱚᱱᱠᱟ ᱟᱨᱠᱤ ᱚᱱᱮ ᱚᱠᱚᱭᱟᱜ ᱛᱤᱱᱟᱹᱜ ᱾
ᱦᱩᱸ ᱾
ᱟᱨ ᱜᱩᱴᱤ ᱠᱚᱵᱤᱱ ᱠᱷᱮᱞ ᱵᱟᱲᱟᱣ ᱠᱟᱜ-ᱟ ᱥᱮ ᱵᱟᱝ?
ᱜᱩᱴᱤ ᱦᱮᱸ, ᱜᱩᱴᱤ ᱫᱚᱢᱮ ᱠᱷᱮᱞ ᱾
ᱟᱪᱪᱷᱟ ᱟᱪᱪᱷᱟ, ᱡᱟᱦᱟᱸᱭ ᱦᱩᱴᱟᱹᱣᱮ ᱦᱩᱭᱩᱜ ᱛᱟᱦᱮᱸᱫ ᱩᱱᱤ ᱛᱚ ᱫᱚᱢᱮ ᱠᱚᱥᱴᱚ ᱟᱫᱚ ᱩᱱᱤ ᱨᱟᱡᱟ ᱜᱮ ᱵᱟᱝ ᱨᱟᱡᱟ ᱦᱚᱪᱚᱣᱟᱭ ᱦᱳᱭᱳᱜ
ᱦᱩᱸ ᱦᱩᱸ, ᱟᱵᱚ ᱥᱚᱢᱚᱭ ᱫᱚ ᱟᱨᱠᱤ ᱢᱳᱴᱟᱢᱩᱴᱤ ᱴᱷᱤᱠᱜᱮᱭᱟ ᱡᱚᱛᱚ ᱠᱷᱮᱞ ᱜᱮ ᱠᱚᱨᱟᱣ ᱦᱩᱭ ᱠᱟᱱᱟ ᱟᱨ
ᱡᱚᱛᱚ ᱞᱮᱠᱟᱱᱟᱜ ᱠᱷᱮᱞ ᱜᱮ ᱦᱮᱸ ᱥᱮ ᱵᱟᱝ?
ᱯᱚᱨᱮ ᱜᱤᱫᱽᱨᱟᱹ ᱠᱷᱚᱡ ᱜᱮ ᱚᱱᱟ ᱠᱚᱫᱚ ᱠᱚ ᱵᱟᱹᱜᱤ ᱠᱟᱫᱟ ᱾
ᱦᱩᱸᱜ ᱩᱸ, ᱟᱨ ᱱᱮᱛᱟᱨ ᱠᱚᱦᱚᱸ ᱜᱩᱴᱤ ᱠᱚᱵᱮᱱ ᱫᱚᱦᱚ ᱠᱟᱜ ᱠᱚᱣᱟ ᱥᱮ ᱵᱟᱝ? ᱯᱟᱹᱦᱤᱞ ᱜᱩᱴᱤ ᱠᱚ ᱵᱳᱛᱳᱞ ᱨᱮ, ᱟᱪᱪᱷᱟ᱾ ᱵᱟᱠᱷᱟᱱ ᱫᱚ ᱵᱳᱛᱳᱞ ᱨᱮ ᱵᱷᱚᱨᱟᱣ ᱫᱚᱦᱚ ᱠᱟᱛᱮᱫ, ᱡᱮ ᱤᱧᱨᱮᱱ ᱵᱮᱥᱤ ᱜᱩᱴᱤ ᱤᱧᱨᱮᱱ ᱵᱮᱥᱤ ᱜᱩᱴᱤ ᱾
ᱦᱩᱸ ᱦᱩᱸ ᱦᱩᱸ ᱦᱩᱸ, ᱱᱤᱛᱳᱜ ᱛᱟᱦᱞᱮ ᱪᱮᱫ ᱵᱮᱱ ᱪᱤᱠᱟᱹᱭᱫᱟ ᱚᱱᱟ ᱯᱟᱲᱦᱟᱣ ᱥᱟᱞᱟᱜ ᱡᱚᱯᱲᱟᱣ ᱢᱮᱱᱟᱜ ᱵᱮᱱᱟ, ᱥᱮ ᱚᱱᱟ ᱠᱚᱫᱚ ᱵᱮᱱ
ᱯᱟᱲᱦᱟᱣ ᱥᱟ ᱟ ᱱᱤᱛᱳᱜ ᱫᱚ ᱦᱟᱸᱜ ᱯᱟᱲᱦᱟᱣ ᱥᱟᱛᱮ ᱫᱚ ᱦᱟᱸᱜ ᱡᱚᱯᱲᱟᱣ ᱫᱚ ᱢᱮᱱᱟᱜ ᱠᱟᱜ ᱛᱤᱧᱟᱹ ᱵᱟᱹᱞᱤᱧ ᱵᱟᱹᱜᱤᱣ ᱠᱟᱜ-ᱟ ᱾
ᱟᱪᱪᱷᱟ ᱾
ᱦᱩᱸ, ᱟᱹᱵᱤᱱ ᱫᱚ ᱛᱟᱦᱚᱞᱮ?
ᱟᱹᱞᱤᱧ ᱦᱚᱸ ᱡᱚᱯᱲᱟᱣ ᱢᱮᱱᱟᱜ ᱞᱤᱧ ᱜᱮᱭᱟ ᱵᱟᱹᱜᱤ ᱩᱛᱟᱹᱨ ᱫᱚ ᱵᱟᱝ ᱦᱩᱭ ᱠᱟᱱᱟ ᱟᱹᱨᱠᱤ ᱠᱚᱢᱵᱟᱭᱤᱱᱰ ᱞᱟᱹᱜᱤᱫ ᱯᱨᱤᱯᱟᱨᱮᱥᱚᱱ ᱦᱩᱭᱩᱜ ᱠᱟᱱᱟ ᱾
ᱟᱪᱪᱷᱟ ᱟᱪᱪᱷᱟ ᱡᱟᱭᱦᱳᱠ ᱚᱱᱟ ᱪᱷᱩᱴᱟᱹᱣ ᱠᱚᱜ ᱛᱟᱦᱮᱱ ᱦᱩᱭᱩᱜ-ᱟ ᱥᱮ ᱵᱟᱝ ᱾
ᱦᱩᱸ ᱪᱮᱫ ᱵᱮᱱ ᱪᱤᱠᱟᱹᱭᱟ ᱯᱟᱲᱦᱟᱣ ᱠᱟᱫ ᱨᱮᱫᱚ ᱦᱟᱸᱜ ᱠᱷᱟᱡ ᱯᱷᱟᱞᱛᱩ ᱜᱤᱰᱤᱜ-ᱟ ᱯᱟᱲᱦᱟᱣ ᱦᱚᱸ ᱩᱱᱟᱹᱜ ᱠᱚᱥᱴᱚ ᱠᱟᱛᱮᱫ ᱾
ᱟᱫᱚ ᱵᱟᱝ ᱡᱮ ᱯᱟᱲᱦᱟᱣ ᱠᱟᱛᱮᱫ ᱪᱟᱹᱠᱨᱤ ᱧᱟᱢ ᱜᱮ ᱦᱩᱭᱩᱜ-ᱟ ᱚᱱᱠᱟ ᱫᱚ ᱵᱟᱝ ᱡᱚᱛᱚ ᱦᱚᱲ ᱛᱚ ᱦᱟᱸᱜ ᱵᱟᱵᱚᱱ ᱪᱟᱹᱠᱨᱤ ᱤᱭᱟᱹ ᱯᱟᱲᱦᱟᱣ ᱠᱟᱛᱮᱫ ᱠᱤᱱᱛᱩ ᱦᱮᱸ
ᱟᱵᱚᱵᱚᱱ ᱢᱮᱱᱟ ᱴᱷᱤᱠ ᱜᱮᱭᱟ ᱠᱤᱱᱛᱩ ᱯᱨᱚᱛᱷᱚᱢᱚᱛᱚ ᱟᱵᱚ ᱩᱫᱽᱫᱮᱥᱥᱚ ᱫᱚ ᱠᱤᱱᱛᱩ ᱚᱱᱟᱜᱮ ᱛᱟᱦᱮᱱᱟ ᱾
ᱦᱮᱸ ᱦᱮᱸ ᱾
ᱡᱮᱹ ᱯᱟᱲᱦᱟᱣ ᱠᱟᱛᱮᱫ ᱪᱟᱹᱠᱨᱤᱧ ᱧᱟᱢᱟ ᱞᱟᱹᱴᱩ ᱦᱚᱲᱤᱧ ᱵᱮᱱᱟᱜᱼᱟ ᱠᱤᱱᱛᱩ ᱟᱫᱚ ᱵᱟᱵᱚᱱ ᱵᱟᱵᱚᱱ ᱧᱟᱢᱟ ᱴᱷᱤᱠ ᱜᱮᱭᱟ ᱠᱤᱱᱛᱩ ᱟᱵᱚᱣᱟᱜ ᱠᱤᱱᱛᱩ ᱩᱫᱽᱫᱮᱥᱥᱚ ᱫᱚ ᱚᱱᱟ ᱜᱮ ᱛᱟᱦᱮᱱᱟ ᱾ ᱦᱚᱭᱛᱚ ᱡᱚᱛᱚ ᱦᱚᱲ ᱵᱟᱵᱚᱱ ᱯᱩᱨᱟᱹᱣ ᱫᱟᱲᱮᱭᱟᱜᱼᱟ ᱾
ᱛᱤᱱᱟᱹᱜ ᱫᱤᱱ ᱵᱚᱭᱮᱥ ᱛᱟᱦᱮᱱᱟ ᱩᱱ ᱫᱷᱟᱹᱵᱤᱡ ᱫᱚ ᱪᱮᱥᱴᱟ ᱫᱚ ᱫᱚᱨᱠᱟᱨ ᱜᱮ ᱾
ᱦᱩᱸ ᱦᱩᱸ ᱾
ᱦᱮᱸ ᱥᱮ ᱵᱟᱝ? ᱛᱟᱦᱞᱮ ᱚᱱᱠᱟ ᱪᱮᱫ ᱪᱮᱫ ᱮᱠᱡᱟᱢ ᱠᱚᱨᱮᱱᱟᱜ ᱯᱨᱤᱯᱟᱨᱮᱥᱚᱱ ᱠᱚᱵᱮᱱ ᱦᱟᱛᱟᱣ ᱵᱟᱲᱟ ᱠᱟᱜ ᱜᱮᱭᱟ? ᱮᱠᱡᱟᱢ ᱦᱩᱭᱩᱜ ᱠᱟᱱᱟ ᱛᱚ ᱾
ᱦᱩᱭᱩᱜ ᱠᱟᱱ ᱜᱮᱭᱟ ᱚᱱᱟ ᱮᱢ ᱴᱤ ᱮᱥ ᱠᱚ ᱮᱢ ᱵᱟᱲᱟ ᱦᱩᱭ ᱠᱟᱱᱟ ᱚᱱᱟ ᱠᱚᱫᱚ ᱵᱟᱝ ᱞᱟᱜᱟᱣ ᱵᱟᱲᱟ ᱦᱩᱭ ᱠᱟᱱᱟ ᱟᱹᱨᱠᱤ ᱾
ᱚ ᱾
ᱱᱤᱛᱳᱜ ᱯᱷᱤᱞᱟᱯ ᱠᱚ ᱢᱮᱱᱟᱜᱼᱟ ᱨᱮᱹᱞ ᱠᱚᱨᱮᱱᱟᱜ ᱟᱫᱚ ᱚᱱᱟ ᱠᱚᱫᱚ ᱟᱹᱣᱨᱤᱭᱟᱜ-ᱟ ᱦᱟᱸᱜ ᱾
ᱟᱪᱪᱷᱟ ᱟᱪᱪᱷᱟ ᱟᱪᱪᱷᱟ ᱟᱪᱪᱷᱟ ᱵᱷᱟᱜᱤ ᱜᱮ ᱾
ᱦᱩᱸ ᱛᱟᱯᱚᱨ ᱚᱱᱟ ᱤᱭᱟᱹ ᱮᱢ ᱦᱩᱭ ᱞᱮᱱᱟ ᱚᱱᱟ ᱥᱤ ᱰᱤ ᱚᱱᱟ ᱜᱨᱩᱯ ᱥᱤ ᱰᱤ ᱟᱹᱨᱠᱤ ᱡᱟᱦᱟᱸ ᱩᱰᱩᱠ ᱞᱮᱱᱟ ᱾
ᱟᱪᱪᱷᱟ ᱚᱱᱟ ᱤᱭᱟᱹ ᱰᱟᱵᱽᱞᱩ ᱵᱤ ᱥᱤ ᱮᱥ ᱨᱮᱱᱟᱜ ᱾
ᱦᱮᱸ ᱰᱟᱵᱽᱞᱩ ᱵᱤ ᱦᱮᱸ ᱚᱱᱟ ᱨᱮᱭᱟᱜ᱾
ᱟᱪᱪᱷᱟ ᱰᱟᱵᱽᱞᱩ ᱵᱤ ᱮᱥ ᱥᱤ ᱨᱮᱱᱟᱜ ᱮ ᱦᱮᱸ᱾ ᱜᱩᱨᱩ ᱥᱤ ᱰᱤ ᱦᱩᱭᱮᱱ ᱦᱮᱸ᱾ ᱚᱱᱟ ᱫᱚ ᱦᱟᱸᱜ ᱟᱹᱞᱤᱧ ᱦᱚᱞᱤᱧ ᱮᱢ ᱞᱮᱜᱼᱟ ᱟᱫᱚ ᱦᱟᱸᱜ ᱚᱱᱟ ᱛᱚ ᱚᱱᱠᱟ ᱯᱨᱤᱯᱟᱨᱮᱥᱮᱱ ᱫᱚ ᱵᱟᱝ ᱛᱟᱦᱮᱸ ᱠᱟᱱᱟ᱾ ᱟᱫᱚ ᱡᱟᱦᱟᱸ ᱠᱷᱟᱹᱛᱤᱨ ᱛᱮᱫᱚ ᱵᱟᱝ ᱦᱩᱭ ᱠᱟᱱᱟ᱾ᱟᱫᱚ ᱚᱱᱟ ᱤᱭᱟᱹ ᱛᱮᱦᱚᱸ ᱟᱹᱣᱨᱤ ᱠᱚ ᱩᱫᱩᱜ ᱚᱱᱠᱟ ᱨᱮᱡᱟᱞ᱾
ᱦᱮᱸ ᱟᱹᱣᱨᱤ ᱟᱹᱣᱨᱤ ᱱᱚᱜᱚᱭ ᱛᱤᱥ ᱦᱟᱸᱜ ᱠᱚ ᱞᱟᱹᱭ ᱮᱫᱟ᱾
ᱦᱮᱸ
ᱤᱭᱟᱹ ᱦᱟᱸᱜ ᱵᱷᱮᱠᱮᱱᱥᱤ ᱩᱰᱩᱠᱚᱜ ᱠᱟᱱᱟ ᱱᱤᱭᱟᱹ ᱵᱟᱨ ᱫᱚ ᱩᱰᱩᱠᱚᱜᱼᱟ ᱰᱷᱮᱨ ᱜᱮᱭᱟᱫᱚ᱾
ᱦᱮᱸ ᱳᱰᱳᱠ ᱡᱮᱢᱚᱱ ᱯᱚᱧᱪᱟᱭᱮᱛ ᱠᱚ ᱞᱟᱹᱭ ᱞᱮᱫᱼᱟ ᱡᱮ ᱳᱰᱳᱠᱚᱜ ᱟ ᱟᱫᱚ ᱦᱚᱸ ᱚᱱᱟ ᱨᱮᱱᱟᱜ ᱠᱷᱚᱵᱚᱨ ᱫᱚ ᱟᱹᱣᱨᱤ
ᱩᱱᱤ ᱤᱭᱟᱹᱭ ᱞᱟᱹᱭ ᱟᱠᱟᱫᱟ ᱩᱱᱤ ᱫᱤᱞᱤᱯ ᱞᱟᱹᱭ ᱟᱠᱟᱫᱟ᱾
ᱦᱮᱸ ᱦᱮᱸ ᱨᱮᱡᱤᱥᱴᱨᱮᱥᱚᱱ ᱠᱚᱫᱚᱵᱤᱱ ᱠᱚᱨᱟᱣ ᱠᱟᱜᱼᱟ ᱥᱮ ᱟᱹᱵᱤᱱ ᱫᱚ ᱟᱹᱰᱤ ᱞᱟᱦᱟ ᱛᱮᱜᱮᱵᱤᱱ ᱠᱚᱨᱟᱣ
ᱠᱚᱨᱟᱣ ᱦᱩᱭᱩᱜᱼᱟ ᱦᱟᱸᱜ᱾
ᱚ ᱵᱟᱝ ᱨᱮᱡᱤᱥᱴᱨᱮᱥᱚᱱ ᱫᱚ ᱠᱚᱨᱟᱣ ᱛᱚ ᱤᱭᱟᱹ ᱠᱚ ᱮᱢ ᱠᱟᱜ ᱛᱟᱦᱮᱱᱟ ᱦᱮᱸ, ᱟᱪᱪᱷᱟ ᱟᱪᱪᱷᱟ
ᱦᱩᱸ ᱛᱟᱯᱚᱨ ᱚᱱᱟ ᱤᱭᱟᱹ ᱠᱚ ᱩᱰᱩᱠᱚᱜ ᱯᱩᱞᱤᱥ ᱦᱮᱨᱤ ᱯᱷᱮᱨᱤ ᱠᱚ ᱟᱫᱚ ᱥᱮᱨᱚᱠᱚᱢ ᱯᱨᱤᱯᱟᱨᱮᱥᱚᱱ ᱦᱚᱸ ᱵᱟᱝ ᱦᱩᱭᱩᱜ ᱠᱟᱱᱟ᱾ ᱦᱟᱱᱛᱮ ᱱᱟᱛᱮ ᱢᱚᱱᱮ ᱦᱩᱭᱩᱜ ᱠᱟᱱᱟ ᱯᱟᱲᱦᱟᱜ ᱦᱩᱭᱩᱜᱼᱟ᱾
ᱟᱫᱚ ᱚᱲᱟᱜ ᱨᱮᱫᱚ ᱦᱟᱸᱜ ᱯᱟᱲᱦᱟᱣ ᱫᱚ ᱥᱮᱨᱚᱠᱚᱢ ᱵᱟᱝ ᱦᱩᱭᱩᱜᱼᱟ᱾ ᱢᱟᱱᱮ ᱦᱳᱭᱛᱳ ᱚᱲᱟᱜ ᱨᱮᱱᱟᱜ ᱠᱟᱹᱢᱤ ᱠᱚ, ᱵᱟᱠᱷᱟᱱ ᱦᱟᱹᱱᱤ ᱦᱚᱦᱚᱣᱟᱜ ᱢᱮ ᱱᱩᱭ ᱦᱚᱦᱚᱣᱟᱜ ᱢᱮ ᱡᱟᱦᱟᱸ ᱛᱤᱱᱟᱹᱜ ᱵᱤᱱ ᱢᱚᱱᱮᱭᱟ ᱡᱮ ᱵᱟᱹᱞᱤᱧ ᱪᱟᱞᱟᱜᱼᱟ ᱾ ᱪᱟᱞᱟᱣ ᱛᱮᱫᱚ ᱵᱮᱱ ᱵᱟᱫᱫᱷᱚᱜ ᱜᱮᱭᱟ ᱛᱚ ᱵᱟᱭᱨᱮ ᱛᱟᱦᱮᱸ ᱠᱟᱛᱮᱫ ᱮᱠᱞᱟ ᱡᱩᱫᱤ ᱢᱮᱥ ᱠᱚᱨᱮ ᱛᱟᱦᱮᱸ ᱞᱮᱱᱠᱷᱟᱱ ᱯᱟᱲᱦᱟᱣ ᱫᱚ ᱩᱱ ᱫᱚ ᱚᱠᱚᱭ ᱦᱚᱸ ᱵᱟᱠᱚ ᱰᱤᱥᱴᱟᱵᱮᱱᱟ᱾ ᱟᱵᱤᱱᱟᱜ ᱢᱚᱱᱮ ᱦᱚᱸ ᱮᱴᱟᱜ ᱥᱮᱫ ᱫᱚ ᱵᱟᱝ ᱪᱟᱞᱟᱜ-ᱟ ᱦᱮᱸ ᱥᱮ᱾
ᱦᱩᱸ ᱦᱮᱸ,
ᱦᱩᱸ᱾
ᱯᱚᱨᱤᱠᱠᱷᱟ ᱠᱚᱵᱮᱱ ᱮᱢ ᱵᱟᱲᱟ ᱠᱮᱫ ᱜᱮᱭᱟ ᱛᱟᱦᱚᱸᱞᱮ?
ᱦᱮᱸ ᱟᱹᱞᱤᱧ ᱦᱚᱸ ᱯᱚᱨᱤᱠᱠᱷᱟ ᱠᱚᱫᱚᱞᱤᱧ ᱮᱢ ᱵᱟᱲᱟ ᱟᱠᱟᱜ ᱜᱮᱭᱟ᱾
ᱦᱩᱸᱻ᱾
ᱛᱮᱢᱚᱱ ᱰᱟᱵᱞᱩ ᱵᱤ ᱯᱤ ᱞᱤᱧ ᱮᱢ ᱠᱟᱫ ᱛᱟᱦᱮᱸᱱᱟ᱾
ᱚᱱᱟ ᱫᱚ ᱟᱹᱞᱤᱧ ᱵᱟᱹᱞᱤᱧ ᱮᱢ ᱟᱠᱟᱫᱟ ᱢᱟᱱᱮ᱾
ᱚᱱᱟᱛᱮ ᱨᱮᱡᱟᱞᱴ ᱛᱚ ᱟᱹᱣᱨᱤ ᱠᱚ ᱩᱰᱩᱠᱚᱜ-ᱟ ᱚᱱᱟ ᱫᱚ᱾
ᱢᱟᱱᱮ ᱯᱷᱟᱭᱱᱮᱞ ᱨᱮᱡᱟᱞᱴ ᱚᱱᱮ ᱛᱚ ᱤᱱᱴᱟᱨᱵᱷᱤᱭᱩ ᱠᱚᱫᱚ ᱡᱷᱚᱛᱚ ᱜᱮ ᱦᱩᱭ ᱮᱱᱟ᱾ ᱟᱫᱚ ᱯᱷᱟᱭᱱᱮᱞ ᱨᱮᱡᱟᱞᱴ ᱛᱤᱥ ᱩᱰᱩᱝᱚᱜ-ᱟ ᱟᱫᱚ ᱚᱱᱠᱟ ᱚᱵᱚᱥᱛᱟ ᱛᱚ ᱟᱵᱚ ᱫᱤᱥᱚᱢ ᱨᱮᱱᱟᱜ ᱚᱵᱚᱥᱛᱟ ᱫᱚ᱾ ᱱᱤᱛᱚᱜ ᱞᱟᱹᱭ ᱜᱟᱱᱚᱜ-ᱟ ᱟᱰᱤ ᱵᱟᱹᱲᱤᱡ ᱜᱮᱭᱟ᱾
ᱟᱹᱰᱤ ᱵᱟᱹᱲᱤᱡ ᱜᱮᱭᱟ ᱦᱮᱸᱻ ᱪᱮᱫᱟᱜ ᱪᱚᱝ ᱡᱮᱠᱳᱱᱳ ᱯᱚᱨᱤᱠᱠᱷᱟ ᱜᱮ ᱢᱟᱱᱮ ᱢᱤᱫ ᱫᱷᱟᱣ ᱡᱮ ᱯᱚᱨᱤᱠᱠᱷᱟ ᱜᱮ ᱠᱞᱤᱭᱟᱨᱚᱜ ᱚᱱᱮ ᱡᱮ ᱨᱮᱡᱟᱞᱴ ᱩᱰᱩᱠ ᱮᱱᱟ ᱛᱟᱨᱚᱨ ᱪᱟᱹᱠᱨᱤ ᱠᱚ ᱧᱟᱢ ᱠᱮᱫᱟ᱾ ᱚᱱᱠᱟ ᱫᱚ ᱠᱷᱩᱵ ᱠᱚᱢ ᱦᱩᱭᱩᱜ ᱠᱟᱱᱟ᱾
ᱛᱚ ᱢᱟᱱᱮ ᱯᱚᱥᱱᱚ ᱯᱛᱚ ᱯᱚᱥᱱ ᱯᱚᱛᱛᱨᱚ ᱟᱹᱰᱤ ᱯᱟᱥᱚᱜ ᱜᱮᱭᱟ ᱛᱚ ᱦᱭᱛᱚ ᱵᱟᱝ ᱯᱷᱟᱥᱴ ᱞᱮᱱᱟ᱾ ᱧᱮ ᱢᱮ ᱟᱫᱚ ᱢᱩᱪᱟᱹᱫ ᱨᱮᱫᱚ ᱚᱱᱟ ᱫᱚ ᱟᱫᱚ ᱵᱟᱝ ᱠᱞᱤᱭᱟᱨᱚᱜ ᱠᱟᱱᱟ ᱦᱮᱸ᱾
ᱢᱟᱱᱮ ᱠᱳᱱᱳ ᱨᱚᱠᱚᱢ ᱫᱚ ᱟᱴᱠᱟᱜ ᱠᱟᱱ ᱜᱮᱭᱟ᱾
ᱦᱮᱸ ᱡᱟᱦᱟᱸ ᱨᱮᱱᱟ ᱡᱟᱦᱱᱟᱜ ᱟᱴᱠᱟᱜ ᱠᱟᱱ ᱜᱮᱭᱟ, ᱟᱨ ᱠᱳᱱᱳ ᱨᱚᱠ ᱮᱠᱷᱚᱱᱛᱮ ᱡᱩᱫᱤ ᱡᱟᱦᱟᱸᱭ ᱦᱚᱳᱭᱛᱚ ᱫᱚᱢᱮ ᱤᱭᱟᱹ ᱦᱟᱛᱟᱣ ᱟᱠᱟᱫ ᱛᱟᱦᱮᱸᱱᱟᱭ ᱥᱤᱨᱤᱭᱟᱥ ᱧᱚᱜ᱾ ᱟᱨ ᱵᱷᱟᱜᱮ ᱯᱤᱯᱟᱨᱮᱥᱚᱱ ᱟᱫᱚ ᱡᱩᱫᱤ ᱱᱟᱜ ᱠᱷᱟᱱᱡ ᱩᱱᱤ ᱫᱚ ᱰᱤᱯᱟᱨᱮᱥᱮᱱᱮ ᱪᱟᱞᱟᱣ ᱜᱚᱫᱚᱜ ᱟᱭ ᱥᱮ ᱵᱟᱝ ᱦᱮᱸᱥᱮ ᱵᱟᱝ᱾
ᱦᱮ ᱪᱟᱞᱟᱣ ᱠᱟᱛᱷᱟ ᱜᱮᱭᱟ, ᱩᱱᱟᱹ ᱠᱚᱥᱴᱚ ᱠᱟᱛᱮ ᱩᱱᱤ ᱩᱱᱫᱤᱱ ᱠᱷᱚᱱᱚᱡ ᱯᱤᱯᱟᱨᱮᱥᱮᱱ ᱦᱟᱛᱣᱟ ᱟᱨ ᱢᱩᱪᱟᱹᱫ ᱨᱮ ᱡᱩᱫᱤ ᱚᱱᱮᱚᱱᱠᱟ ᱮᱱᱟ᱾
ᱦᱩᱸ ᱦᱩᱸ,
ᱱᱚᱜᱭ ᱟᱵᱚ ᱫᱚᱫᱚ ᱩᱱᱟᱹ ᱵᱟᱵᱚᱱ ᱢᱚᱱᱮᱭᱟᱜ ᱠᱟᱱᱟ ᱠᱤᱱᱛᱩ ᱡᱟᱦᱟᱸᱭ ᱫᱤᱠᱩ ᱜᱤᱫᱽᱨᱟᱹ ᱟᱨᱠᱤ ᱩᱱᱠᱩ ᱫᱚ ᱢᱟᱱᱮ ᱟᱹᱰᱤ ᱥᱤᱨᱤᱭᱟᱥ ᱠᱚ ᱦᱟᱛᱟᱣᱟ ᱚᱱᱟ ᱠᱚᱫᱚ᱾ᱟᱵᱚ ᱫᱚ ᱵᱟᱝ ᱦᱩᱭ ᱞᱮᱱᱟ ᱦᱚᱲ ᱴᱷᱤᱠ ᱜᱮᱭᱟ ᱛ ᱚᱱᱟ᱾
ᱱᱚᱜ-ᱚᱭ ᱡᱮᱢᱚᱱ ᱢᱤᱫᱴᱟᱝ ᱰᱟᱠᱛᱟᱨᱤ ᱯᱚᱨᱤᱠᱠᱷᱟ ᱡᱟᱦᱟᱸ ᱱᱮᱴ ᱯᱚᱨᱤᱠᱠᱷᱟ ᱜᱮ ᱪᱮᱫ ᱞᱮᱠᱟ
ᱵᱷᱟᱹᱞᱤ ᱤᱭᱟᱹ ᱫᱚ ᱚᱱᱟ ᱦᱟᱸᱜ᱾
ᱦᱩᱸ, ᱟᱫᱚ ᱧᱮᱞᱵᱤᱱ ᱡᱟᱦᱟᱸᱨᱮ ᱫᱟᱠᱛᱟᱨ ᱠᱚ᱾ ᱵᱮᱱᱟᱜ-ᱟ ᱚᱱᱟ ᱨᱮᱜᱮ ᱚᱱᱟ ᱯᱚᱨᱤᱠᱠᱷᱟ ᱨᱮᱦᱚᱸ ᱡᱩᱫᱤ ᱚᱱᱠᱟ ᱜᱟᱯᱷᱟᱹᱞᱳᱛᱤ ᱟᱫᱚ ᱪᱮᱫ ᱞᱮᱠᱟᱱ ᱫᱟᱠᱛᱟᱨ ᱠᱚ ᱵᱮᱱᱟᱜ-ᱟ ᱞᱟᱹᱭᱵᱤᱱ᱾
ᱚᱱᱟ ᱜᱮ ᱛᱚ ᱡᱮᱠᱚᱱᱳ ᱮᱯᱷᱩᱰ ᱮᱥ ᱟᱭ ᱛᱤᱱᱟᱹᱜ ᱵᱟᱨ ᱤᱭᱟᱹ ᱟᱠᱟᱱᱟ ᱚᱱᱟ᱾
ᱦᱩᱸ ᱡᱚᱛᱚ ᱵᱟᱨ ᱦᱩᱭ ᱟᱠᱟᱱᱟ ᱩᱱᱟᱹᱜ ᱵᱟᱨ ᱜᱮᱛᱚ᱾
ᱦᱩ, ᱸ
ᱟᱫᱚ ᱪᱤᱠᱟᱹᱭᱟᱵᱤᱱ ᱯᱨᱚᱥᱱᱚ ᱠᱚ ᱫᱚ ᱯᱟᱥᱚᱜ ᱨᱮᱦᱚ ᱪᱮᱥᱴᱟ ᱤᱫᱤ ᱠᱟᱜ ᱟᱫᱚ ᱛᱤᱱᱟᱹᱜ ᱫᱤᱱ ᱩᱢᱮᱨ ᱢᱮᱱᱟᱜ-ᱟ ᱦᱩᱸ ᱯᱟᱞᱮᱱ ᱜᱮ ᱦᱩᱭᱮᱱᱟ ᱥᱮ ᱵᱟᱝ᱾ ᱦᱮᱸ ᱦᱮᱸ ᱛᱚ ᱢᱚᱞᱚᱝ ᱡᱳᱨ ᱦᱚᱸ ᱫᱚᱨᱠᱟᱨ᱾
ᱮᱠᱫᱚᱢ ᱚᱱᱟ ᱵᱷᱟᱜᱜᱚ ᱢᱤᱫᱴᱮᱡ ᱫᱚᱨᱠᱟᱨ ᱠᱟᱱ ᱜᱮᱭᱟ ᱚᱱᱠᱟᱞᱤᱧ ᱢᱚᱱᱮᱭᱮᱫ ᱛᱟᱦᱮᱸᱱᱟ ᱟᱨᱠᱤ᱾
ᱦᱩᱸ,
ᱦᱩᱸ ᱚᱱᱠᱟᱟᱱ ᱢᱚᱱᱮ ᱦᱩᱭᱩᱜ ᱠᱟᱱᱟ ᱡᱮ ᱩᱱᱟᱹᱜ ᱠᱚᱥᱴᱚ ᱠᱟᱛᱮᱜ ᱯᱟᱲᱦᱟᱣ ᱦᱩᱭ ᱟᱠᱟᱱᱟ ᱩᱱᱢᱫᱤᱱ ᱠᱷᱚᱡ ᱛᱟᱦᱚᱸᱞᱮ ᱮᱠᱴᱩ ᱯᱮᱯᱟᱨ ᱡᱮ ᱢᱟᱱᱮ ᱧᱮᱞ ᱪᱮᱥᱴᱟ ᱠᱟᱛᱮ ᱧᱮᱞ ᱦᱩᱭ ᱞᱮᱱ ᱜᱮ᱾
ᱦᱩᱸ,
ᱦᱮ ᱡᱮᱦᱮᱛᱩ ᱩᱱᱳᱜ ᱠᱚᱥᱴᱚ ᱠᱟᱱ ᱜᱮᱭᱟ ᱛᱟᱦᱚᱸᱞᱮ ᱟᱨᱠᱤᱪᱷᱩ ᱫᱤᱱ ᱟᱨ ᱢᱤᱫ
ᱦᱳᱭ ᱦᱳᱭ ᱟᱨ ᱩᱢᱮᱨ ᱛᱚ ᱢᱮᱱᱟᱜ ᱜᱮᱭᱟ ᱪᱮᱥᱴᱟ ᱞᱮᱜᱮ ᱥᱮ᱾
ᱦᱮᱸ ᱦᱮᱸ ᱦᱮᱸ ᱚᱱᱟᱜᱮ ᱮᱨᱯᱚᱨ ᱠᱟᱹᱢᱤ ᱠᱚᱫᱚ ᱢᱮᱱᱟᱜ ᱜᱮᱭᱟ ᱮ. ᱴᱩ ᱠᱟᱥ ᱛᱚ ᱠᱟᱛᱮ ᱵᱟᱢ ᱛᱟᱦᱮᱸ ᱞᱮᱱᱠᱷᱟᱡ ᱫᱚ ᱵᱟᱢ ᱧᱟᱢᱟ᱾
ᱦᱩᱸ ᱟᱨ ᱯᱨᱤᱯᱟᱨᱮᱥᱚᱱ ᱦᱟᱸᱜ ᱵᱷᱟᱜᱮ ᱧᱚᱜ ᱫᱚ ᱦᱩᱭᱩᱜ-ᱟ ᱵᱟᱠᱷᱟᱱ ᱫᱚ ᱥᱚᱨᱠ ᱥᱚᱨᱠᱟᱹᱨᱤ ᱪᱟᱹᱠᱨᱤ ᱠᱚᱫᱚ ᱞᱟᱹᱭ ᱞᱮᱠᱷᱟᱡ ᱫᱚ ᱵᱟᱝ ᱧᱟᱢᱚᱜ-ᱟ ᱵᱷᱟᱜᱮ ᱧᱚᱜ ᱯᱤᱯᱟᱨᱮᱥᱮᱱ ᱦᱚᱸ
ᱡᱚᱛᱚ ᱦᱚᱲᱟᱜ ᱜᱮ ᱟᱹᱰᱤ ᱠᱚᱢᱯᱤᱴᱤᱥᱟᱱ ᱟᱵᱚᱣᱟᱜ ᱮᱥ ᱴᱤ ᱦᱚᱸ ᱫᱚᱢᱮ ᱠᱚᱢᱯᱤᱴᱤᱥᱟᱱ ᱡᱚᱛᱚ ᱦᱚᱲᱟᱜ ᱜᱮ᱾
ᱱᱤᱛᱚᱜ ᱫᱚ ᱠᱚᱢᱯᱤᱴᱤᱥᱟᱱ ᱵᱟᱹᱲᱛᱤ ᱠᱟᱱᱟ ᱾